ᱦᱮᱸ ᱡᱚᱦᱟᱨ ᱜᱮ᱾
ᱦᱮᱞᱳ,
ᱦᱮᱸ ᱜᱚᱝᱠᱮ ᱡᱚᱦᱟᱨ ᱜᱮ᱾
ᱦᱮᱸ ᱦᱮᱸ ᱡᱚᱦᱟᱨ ᱜᱮ, ᱨᱚᱲ ᱵᱤᱱ ᱟᱸᱡᱚᱢ ᱧᱟᱢᱮᱫᱼᱟ ᱛᱚ ᱴᱷᱤᱠ?
ᱦᱳᱭ ᱜᱚᱝᱠᱮ ᱴᱷᱤᱠ ᱴᱷᱟᱠ ᱜᱮ ᱟᱸᱡᱚᱢᱚᱜ ᱠᱟᱱᱟ, ᱮᱨᱯᱚᱨ ᱟᱹᱞᱤᱧᱟᱜ ᱜᱮ ᱱᱟᱯᱟᱭ
ᱦᱮᱸ- ᱦᱮᱸ- ᱦᱮᱸ ᱟᱸᱡᱚᱢ ᱧᱟᱢ ᱫᱟᱞᱤᱧ, ᱵᱮᱥ ᱜᱮ᱾
ᱟᱪᱪᱷᱟ ᱜᱚᱝᱠᱮ ᱾ᱢᱮᱱᱫᱚ ᱱᱤᱛ ᱞᱮᱠᱟ ᱫᱚ᱾ ᱱᱟᱯᱟᱭ ᱵᱟᱲᱟ ᱜᱮᱭᱟ ᱵᱮᱱ ᱥᱮ?
ᱦᱮᱸ- ᱦᱮᱸ ᱱᱤᱛ ᱞᱮᱠᱟ ᱫᱚ᱾ ᱱᱟᱯᱟᱭ ᱵᱟᱲᱟᱭ ᱜᱮ᱾ ᱟᱹᱵᱤᱱ ᱜᱮ ᱪᱮᱫ ᱞᱮᱠᱟ ᱢᱮᱱᱟ-ᱜ ᱵᱤᱱᱟ?
ᱦᱳᱭ᱾ ᱢᱮᱱᱫᱚ ᱟᱹᱞᱤᱧ ᱦᱚᱸ ᱱᱟᱯᱟᱭ ᱜᱮ, ᱢᱮᱱᱟ-ᱜ ᱟᱠᱟᱫ ᱞᱤᱧᱟᱹ᱾ ᱥᱟᱶᱛᱮ ᱥᱟᱱᱟᱢ ᱚᱲᱟᱜ ᱦᱚᱲ, ᱱᱟᱹᱭ ᱜᱮ ᱱᱟᱯᱟᱭ ᱜᱮ ᱢᱮᱱᱟᱜ ᱟᱠᱟᱫ ᱠᱚᱣᱟ᱾ ᱟᱨ ᱟᱥᱚᱸᱜ ᱟᱞᱤᱧ ᱡᱮ, ᱵᱟᱝ ᱥᱟᱱᱟᱢ ᱢᱟᱹᱱᱢᱤ ᱟᱵᱚ ᱱᱟᱯ ᱯᱟᱭ ᱜᱮᱵᱚᱱ ᱛᱟᱦᱮᱱ ᱢᱟ ᱾ ᱥᱮ ᱪᱮᱫ ᱵᱮᱱ ᱞᱟᱹᱭᱟ᱾
ᱦᱚᱭ - ᱦᱚᱭ ᱡᱤᱣᱤ ᱦᱟᱺᱥᱟ ᱦᱚᱲᱢᱚ, ᱵᱟᱨᱫᱤᱱ ᱞᱟᱹᱜᱤᱫ ᱠᱚ, ᱮᱢ ᱠᱟᱜ ᱵᱚᱱᱟ᱾ ᱱᱟᱯᱟᱭ ᱛᱮ-ᱜᱮ ᱛᱟᱦᱮᱸ ᱫᱚᱨᱠᱟᱨ ᱦᱩᱸ᱾
ᱮ ᱡᱟᱠ ᱜᱮ ᱱᱚᱣᱟ ᱟᱥᱟᱲ ᱵᱚᱺᱜᱟ ᱨᱮᱱᱟ-ᱜ ᱠᱟᱹᱢᱤ, ᱠᱟᱹᱥᱱᱤ, ᱢᱮᱱᱫᱚ ᱱᱚᱣᱟ ᱦᱩᱲᱩ ᱮᱨ ᱟᱯᱷᱚᱨ ᱠᱚ᱾ ᱱᱟᱦᱟ-ᱜ ᱛᱤᱱᱟᱹᱜ ᱥᱟᱺᱜᱤᱧ ᱟᱠᱟᱜ-ᱟ ᱯᱮ?
ᱟᱞᱮ ᱢᱟ᱾ ᱱᱚᱜ-ᱚᱭ ᱦᱩᱲᱩ ᱮᱨ ᱠᱚᱼᱫᱚ ᱢᱟᱱᱮ᱾ ᱛᱚᱞᱟ ᱠᱚᱼᱫᱚ ᱦᱩᱭ ᱜᱚᱫ ᱠᱟᱱ᱾ ᱛᱟᱞᱮᱭᱟ ᱴᱷᱤᱠ ᱟᱪᱷᱮ ᱟᱫᱚ ᱫᱟᱜ ᱡᱟᱹᱲᱤ ᱵᱟᱝ ᱠᱷᱟᱹᱛᱤᱨ ᱛᱮ ᱟᱞᱮ ᱫᱚ᱾ ᱨᱚᱦᱚᱭ ᱜᱮ ᱵᱟᱞᱮ ᱨᱚᱦᱚᱭ ᱫᱟᱲᱮᱭᱟ-ᱜ ᱠᱟᱱᱟ᱾ ᱚᱱᱟ - ᱚᱱᱮ ᱚᱱᱟ ᱨᱮᱜᱮ ᱟᱴᱚᱠ ᱢᱮᱱᱟ-ᱜ ᱞᱮᱭᱟ ᱟᱞᱮ᱾ ᱫᱚ ᱢᱟᱱᱮ ᱚᱱᱟ ᱫᱟᱜ ᱠᱚ ᱵᱟᱭ ᱫᱟᱜ ᱟᱞᱮ ᱠᱟᱱᱟ᱾ ᱮᱠᱫᱚᱢ ᱮᱠᱵᱟᱨᱮ᱾
ᱦᱳᱭ ᱜᱚᱝᱠᱮ᱾ ᱢᱮᱱ ᱞᱮᱠᱷᱟᱱ ᱫᱚ ᱟᱞᱮ ᱫᱤᱥᱚᱢ ᱦᱚᱸ᱾ ᱚᱱᱠᱟᱜᱮ ᱛᱚᱞᱟ ᱠᱚ-ᱫᱚ ᱱᱟᱦᱟᱜ ᱡᱟᱱᱟᱢ ᱦᱚᱸ ᱡᱟᱱᱟᱢ ᱟᱠᱟᱱᱟ᱾ ᱥᱮ ᱡᱩᱣᱟᱹᱱ ᱠᱟᱛᱮᱜ ᱦᱚᱸ᱾ ᱡᱩᱣᱟᱹᱱ ᱵᱟᱹᱲᱛᱤᱜ ᱠᱟᱱᱟ᱾ ᱢᱮᱱᱠᱷᱟᱱ ᱜᱚᱝᱠᱮ ᱱᱚᱜ ᱱᱚᱣᱟ ᱫᱟᱜ ᱡᱟᱹᱲᱤ ᱵᱟᱝ ᱛᱮ ᱱᱟᱦᱟ-ᱜ ᱨᱚᱦᱚᱭ ᱜᱮ, ᱵᱟᱞᱮ ᱫᱟᱲᱮ ᱠᱟᱱᱟ᱾
ᱦᱩᱸ - ᱦᱩᱸ ᱠᱟᱛᱷᱟ ᱢᱟ᱾ ᱴᱷᱤᱠ
ᱦᱳᱭ ᱟᱨ ᱜᱚᱝᱠᱮ ᱮ ᱜᱚᱝᱠᱮ ᱡᱟᱜᱮ, ᱟᱞᱟᱝ ᱵᱟᱨᱮ ᱫᱚ ᱦᱟᱸᱜ ᱟᱹᱰᱤ ᱟᱭᱢᱟ ᱜᱮᱞᱟᱝ ᱨᱚᱯᱚᱲᱱᱟ᱾ ᱢᱮᱱᱫᱚ ᱡᱟᱜᱮ ᱱᱚᱣᱟ ᱮᱯ ᱨᱮᱱ᱾ ᱢᱟᱨᱟᱝ ᱵᱚᱦᱚᱜ ᱠᱚ ᱡᱟ ᱩᱰᱟᱹᱝ ᱴᱟᱭᱤᱢ ᱠᱚ ᱮᱢ ᱟᱠᱟᱱ᱾ ᱚᱱᱟ ᱩᱰᱟᱹᱝ ᱛᱟᱞᱟ ᱨᱮ, ᱢᱤᱫᱴᱤᱡ ᱥᱟᱠᱟᱢ ᱵᱟᱨᱮ ᱛᱮᱞᱟᱝ ᱜᱚᱲ ᱠᱚ ᱟ᱾ ᱱᱤᱦᱟᱹᱛᱤ ᱟᱹᱰᱤ ᱱᱟᱯᱟᱭ ᱠᱚᱜ-ᱟ᱾
ᱦᱮᱸ - ᱦᱮᱸ - ᱦᱮᱸ- ᱦᱮᱸ᱾
ᱢᱮᱱ ᱫᱚ ᱜᱚᱝᱠᱮ, ᱚᱱᱟ ᱥᱟᱠᱟᱢ᱾ ᱢᱮᱱ ᱫᱚ ᱜᱚᱝᱠᱮ, ᱚᱱᱟ ᱥᱟᱠᱟᱢ ᱵᱟᱨᱮ ᱛᱮ ᱾ ᱵᱟᱱᱟ ᱦᱚᱲ ᱛᱮᱞᱟᱝ ᱜᱟᱞᱚᱪ ᱫᱟᱲᱮᱸ ᱭᱟᱜᱼᱟ᱾ ᱚᱱᱠᱟ ᱱᱟᱜ ᱡᱩᱫᱤ ᱟᱵᱮᱱ ᱴᱷᱮᱱ, ᱨᱮᱫ ᱟᱠᱟᱫ ᱥᱮ ᱨᱮᱵᱮᱫ ᱟᱠᱟᱫ᱾ ᱡᱩᱫᱤ ᱢᱮᱱᱟ-ᱜ ᱠᱷᱟᱱ ᱱᱤᱦᱟᱹᱛᱤ ᱠᱟᱹᱴᱤᱡ ᱵᱮᱱ ᱞᱟᱹᱭ ᱞᱮᱠᱷᱟᱱ᱾ ᱟᱹᱰᱤ ᱜᱮ ᱱᱟᱯᱟᱭ ᱞᱤᱧ, ᱵᱩᱡᱷᱽᱟᱹᱣ ᱠᱮᱭᱟ᱾
ᱦᱮᱸ ᱜᱚᱝᱠᱮ ᱾ ᱟᱹᱵᱤᱱ ᱜᱮ ᱟᱨᱟᱢ ᱵᱚᱭ ᱛᱟᱵᱚᱱ
ᱟᱪᱪᱷᱟ - ᱟᱪᱪᱷᱟ ᱢᱮᱱ ᱫᱚ ᱜᱚᱝᱠᱮ᱾ ᱢᱮᱱ ᱫᱚ ᱜᱚᱝᱠᱮ᱿ ᱟᱞᱟᱝ ᱫᱚ ᱱᱚᱣᱟ᱾ ᱢᱚᱵᱟ ᱭᱤᱞ ᱛᱮ, ᱟᱵᱚ ᱪᱮᱫ ᱠᱚ - ᱪᱮᱫ ᱠᱚ ᱵᱟᱵᱚᱱ ᱞᱮᱠᱷᱟᱡ ᱥᱮ ᱪᱮᱫ ᱠᱚ, ᱢᱮᱱ ᱫᱚ ᱚᱠᱟ ᱠᱷᱚᱱ ᱟᱜ ᱚᱠᱟ᱾ ᱠᱷᱚᱱ ᱢᱳᱵᱟᱭᱤᱞ ᱦᱮᱡ ᱮᱱ ᱛᱟᱵᱚᱱᱟ᱾ ᱱᱚᱜᱼᱚ ᱱᱚᱣᱟ ᱠᱚ ᱵᱟᱨᱮ ᱛᱮᱞᱟᱝ ᱨᱚᱯᱚᱲ ᱚᱜᱼᱟ᱾ ᱥᱮ ᱪᱮᱫ
ᱦᱮᱸ- ᱦᱮᱸ᱾
ᱦᱮᱸ᱾ ᱟᱫᱚ ᱜᱚᱝᱠᱮ ᱡᱟᱜ ᱜᱮ ᱦᱳᱭ ᱛᱚ᱾ ᱡᱟᱦᱟᱸ ᱛᱤᱱᱟᱹᱜ ᱩᱰᱟᱹᱝ, ᱵᱟᱰᱟᱭ ᱢᱮᱱᱟᱜᱼᱟ᱾ ᱩᱱᱟᱹᱜ ᱩᱰᱟᱹᱝ ᱫᱚ ᱱᱟᱦᱟ-ᱜ ᱞᱤᱧ ᱞᱟᱹᱭᱟ᱾ ᱟᱫᱚ ᱚᱱᱟ ᱢᱟᱲᱟᱝ ᱨᱮ ᱟᱹᱞᱤᱧ ᱞᱤᱧ ᱞᱟᱹᱭᱟ ᱡᱮ ᱟᱵᱮᱱ ᱜᱮ ᱯᱳᱭᱞᱳ ᱵᱤᱱ ᱞᱟᱹᱭ ᱞᱮᱠᱷᱟᱱ᱾ ᱡᱮ ᱥᱮᱵᱟᱭᱚᱛᱚᱱ ᱚᱠᱟ ᱞᱮᱠᱟ ᱵᱷᱟᱵᱽ ᱠᱟᱛᱮᱫ᱾ ᱱᱤᱛᱚᱜ ᱱᱚᱣᱟ ᱰᱷᱟᱠᱟ ᱥᱮ ᱯᱟᱥᱠᱟ᱾ ᱠᱷᱳᱱ ᱚᱳᱠ ᱟᱠᱟᱱᱟ᱾
ᱱᱤᱛᱚᱜ ᱢᱟ᱾ ᱡᱟ ᱵᱟᱲᱟᱭ ᱦᱮᱡ ᱦᱩᱭ ᱠᱟᱱᱟ ᱾ ᱢᱟᱱᱮ ᱞᱟᱦᱟ ᱛᱮᱢᱟ ᱯᱷᱳᱱ ᱡᱤᱱᱤᱥ ᱜᱮ ᱵᱟᱝ᱾ ᱛᱟᱦᱮᱸ ᱠᱟᱱᱟ ᱾ ᱟᱨ ᱠᱤ ᱞᱟᱦᱟ ᱛᱮ ᱢᱟ ᱾ ᱡᱟᱦᱟᱸᱭ ᱡᱩᱫᱤ ᱤᱭᱟᱹ ᱢᱟᱱᱮ, ᱥᱟᱸᱜᱤᱧ ᱫᱤᱥᱚᱢ ᱢᱟᱱᱮ ᱯᱮᱲᱟ ᱠᱚ ᱡᱟᱦᱟᱸ, ᱡᱟᱦᱟᱸᱭ ᱡᱩᱫᱤ ᱠᱚ ᱤᱭᱟᱹᱭ ᱠᱷᱟᱱ ᱾ ᱞᱟ ᱦᱟ ᱛᱮ ᱫᱚ ᱚᱱᱟ ᱥᱟᱠᱟᱢ ᱠᱟᱜᱚᱡᱽ ᱨᱮ ᱜᱮ ᱪᱤᱴᱷᱤ ᱚᱞ ᱠᱟᱛᱮ ᱠᱚ᱾ ᱠᱩᱞ ᱠᱟᱱ ᱛᱟᱦᱮᱸᱫ ᱵᱟᱝ ᱢᱟ᱾ ᱞᱟᱦᱟ ᱛᱮ, ᱟᱨ ᱱᱮᱛᱟᱨ ᱢᱟ ᱾ᱮᱢᱚᱱ ᱡᱩᱜ ᱦᱮᱡ ᱟᱠᱟᱱᱟ᱾ ᱱᱚᱜᱼᱚᱭ ᱯᱷᱳᱱ ᱠᱷᱟᱹᱛᱤᱨ ᱢᱟᱱᱮ ᱯᱷᱳᱱ ᱛᱮ ᱜᱮ ᱠᱚ᱾ ᱨᱚᱯᱚᱲ ᱠᱟᱱᱟ᱾ ᱟᱫᱚ ᱱᱤᱛᱚᱜ ᱫᱚ ᱢᱟᱱᱮ, ᱡᱟᱦᱟᱸ ᱞᱟᱹᱭ ᱜᱟᱱᱚ-ᱜ ᱠᱟᱱᱟ᱾ ᱱᱚᱣᱟ ᱯᱷᱳᱱ ᱤᱭᱟᱹᱣ ᱠᱟᱱᱟ ᱥᱮᱴᱮᱨ ᱠᱟᱱᱟ᱾ ᱚᱱᱟ ᱯᱷᱳᱱ ᱫᱚ ᱢᱟᱱᱮ, ᱯᱳᱭᱞᱳ ᱫᱚ᱾ ᱛᱟᱦᱮᱸ ᱫᱚ ᱵᱟᱝ ᱛᱟᱦᱮᱸ ᱠᱟᱱᱟ᱾ ᱳᱭ-ᱼ ᱚᱱᱮ ᱞᱚᱠᱛᱟᱣᱩᱱ ᱯᱚᱨ ᱠᱷᱚᱱ ᱜᱮ ᱟᱫᱚ ᱯᱷᱳᱱ ᱫᱚ ᱢᱟᱱᱮ ᱡᱟᱹᱥᱛᱤ ᱤᱫᱤ ᱭᱮᱱᱟ ᱚᱱᱮ ᱚᱱᱟ ᱰᱷᱟᱠᱚᱵ ᱯᱷᱳᱱ ᱡᱟᱦᱟᱸ ᱠᱚ ᱞᱟᱹᱭᱟᱜ᱾ ᱠᱟᱱᱟ᱾
ᱯᱚᱛᱷᱚᱢ ᱢᱟ ᱚᱱᱟ ᱤᱭᱟᱹ ᱯᱷᱳᱱ ᱛᱟᱦᱮᱸ ᱠᱟᱱᱟ ᱚᱱᱟ ᱠᱷᱚᱱ ᱚᱱᱟ ᱠᱟᱹᱴᱤᱡ ᱯᱷᱳᱱ ᱛᱟᱦᱮᱸ ᱠᱟᱱᱟ ᱠᱟᱹᱴᱤᱡ ᱠᱷᱚᱱ ᱟᱨᱚ ᱢᱟᱨᱟᱝ ᱱᱟ ᱢᱟᱨᱟᱝ ᱢᱟᱨᱟᱝ ᱛᱮ ᱱᱤᱛᱳᱜ ᱫᱚ ᱢᱟᱨᱟᱝ ᱪᱟᱞᱟᱜ ᱠᱟᱱᱟ ᱯᱷᱳᱱ ᱠᱚ ᱫᱚ ᱟᱨᱠᱤ᱾
ᱦᱳᱭ ᱦᱳᱭ ᱦᱳᱭ
ᱟᱫᱚ ᱜᱚᱝᱠᱮ ᱚᱱᱠᱟ ᱜᱮᱞᱤᱧ ᱢᱮᱱᱟ ᱱᱩᱜᱩᱭ ᱡᱮ ᱟᱵᱚ ᱱᱚᱜ-ᱚᱭ ᱱᱤᱛᱚᱜ ᱡᱮ ᱥᱮᱫᱟᱭ ᱠᱤᱯ ᱯᱮᱰ ᱯᱷᱳᱱ ᱠᱷᱚᱱ ᱰᱷᱟᱠᱟ ᱥᱮ ᱯᱟᱥᱠᱟ ᱯᱷᱳᱱ ᱚᱰᱚᱠ ᱮᱱᱟ ᱦᱟᱴᱟᱜ ᱞᱮᱠᱟ
ᱦᱩᱸ ᱦᱩᱸ
ᱥᱮᱫᱟ ᱭᱟᱜ ᱢᱤᱫ ᱴᱤᱡ ᱠᱟᱛᱷᱟ ᱡᱩᱫᱤ ᱨᱚᱲᱚᱜ-ᱟ ᱱᱚᱰᱮ, ᱟᱹᱰᱤ ᱟᱹᱰᱤ ᱟᱭᱢᱟ ᱟᱭᱢᱟ ᱢᱤᱴᱤᱡ ᱢᱟᱱᱮ ᱟᱵᱚᱣᱟᱜ ᱢᱟᱭᱤᱴ ᱨᱮ ᱥᱮ ᱚᱱᱛᱚᱨ ᱡᱤᱣᱤ ᱨᱮ ᱛᱟᱹᱯᱩᱜ ᱢᱮᱱᱟᱜ ᱟᱠᱟᱜ-ᱟ᱾ ᱢᱮᱱ ᱫᱚ ᱜᱚᱝᱠᱮ ᱚᱱᱟ ᱟᱵᱮᱱ ᱵᱮᱱ ᱞᱟᱹᱭ ᱠᱮᱫ ᱞᱮᱠᱟ, ᱥᱮᱫᱟᱭ ᱫᱚ ᱚᱱᱟ ᱪᱤᱴᱷᱤ ᱡᱩᱜᱽ ᱛᱟᱦᱮᱸ ᱠᱟᱱᱟ᱾ ᱥᱮ ᱪᱤᱴᱷᱤ ᱥᱟᱠᱟᱢ ᱢᱤᱫ ᱰᱟᱵᱟ ᱞᱮᱠᱟ ᱱᱟᱜ ᱨᱮ ᱫᱚ ᱦᱚ ᱠᱟᱛᱮᱫ
ᱚᱱᱟ ᱢᱤᱫ ᱪᱟᱪᱞᱟᱣᱤᱡ ᱮ ᱛᱟᱦᱮᱱ ᱠᱟᱱ ᱛᱟᱦᱮ ᱱᱟ ᱢᱮᱱ ᱫᱚ ᱚᱱᱟ ᱤᱫᱤ ᱥᱮᱴᱮᱨ ᱴᱚ ᱠᱟᱜ ᱠᱟᱱ ᱛᱟᱦᱮᱱᱟ᱾ ᱟᱫᱚ ᱤᱱᱟᱹ ᱛᱟᱭᱚᱢ ᱜᱚᱝᱠᱮ ᱱᱚᱜᱚ ᱱᱟ ᱡᱮ ᱟᱵᱚᱣᱟᱜ ᱚᱰᱚᱠ ᱮᱱᱟ ᱢᱮᱱᱫᱚ ᱴᱤᱞᱤ ᱯᱷᱳᱱ ᱢᱮᱱᱛᱮ ᱵᱚᱱ ᱵᱟᱲᱟᱭᱟ ᱚᱸᱰᱮ ᱵᱟᱴ ᱴᱟᱠᱟ ᱥᱮ ᱢᱤᱫ ᱴᱟᱠᱟ ᱮᱢ ᱠᱟᱛᱮᱫ ᱦᱚᱲ ᱜᱚᱞᱯᱷᱚ ᱜᱟᱱᱚᱜ ᱠᱟᱱ ᱛᱟᱦᱮ ᱱᱟ᱾
ᱚᱱᱟ ᱠᱚ ᱫᱚ ᱤᱭᱟᱹ ᱦᱟᱨᱟ ᱠᱟᱛᱮᱫ ᱧᱟᱢ ᱛᱤᱭᱟᱹᱜ ᱟᱹᱜᱩ ᱦᱩᱭ ᱠᱟᱱᱟ ᱚᱱᱟ ᱴᱮᱞᱤᱯᱷᱳᱱ ᱚᱱᱟ ᱯᱚᱭᱥᱟ ᱫᱤᱭᱮ ᱤᱭᱟᱹ ᱠᱟᱛᱮᱜ ᱚᱱᱮ ᱚᱱᱟ ᱨᱮᱱᱟᱜ ᱡᱟᱦᱟᱸ ᱜᱚᱜ ᱨᱚᱯ ᱯᱚᱲᱟ ᱟᱨᱠᱤ ᱢᱤᱫ ᱴᱟᱠᱟ ᱵᱟᱴ ᱴᱟᱠᱟ ᱚᱸᱰᱮ ᱠᱷᱟᱹᱲ ᱠᱟᱛᱮᱫ ᱮᱢ ᱨᱚᱲ ᱫᱟᱲᱮ ᱭᱟᱜ-ᱟ ᱟᱨᱠᱤ ᱛᱟᱯᱚᱨ ᱚᱱᱟ ᱦᱩᱭᱱᱟ ᱛᱟᱯᱚᱨ ᱦᱟᱱᱮ ᱴᱚᱯ‌ ᱟᱯ ᱥᱤᱥᱴᱮᱢ ᱦᱮᱡ ᱱᱟ ᱫᱚᱥ ᱴᱟᱠᱟ ᱨᱮᱱᱟᱜ ᱴᱟᱯᱟᱯ ᱮᱢ ᱠᱟᱴᱟᱣ ᱠᱮᱫᱟ ᱛᱟᱯᱚᱨ ᱚᱱᱟ ᱠᱤᱯᱮᱰ ᱯᱷᱳᱱ ᱨᱮ ᱚᱱᱟᱢ ᱰᱟᱭᱮᱞ ᱠᱮᱫᱟ ᱛᱚᱵᱮ ᱟᱱᱤᱡ ᱠᱚᱞ ᱪᱟᱞᱟᱜ-ᱟ᱾
ᱦᱳᱭ ᱜᱚᱝᱠᱮ ᱟᱫᱚ ᱚᱱᱟ ᱜᱮ ᱞᱤᱧ ᱢᱮᱱᱟ ᱚᱱᱟ ᱜᱮᱞᱤᱧ ᱢᱮᱱᱟ ᱤᱱᱟᱹ ᱯᱚᱨᱮ ᱚᱰᱚᱠᱮᱱ ᱛᱟᱵᱚᱱᱟ ᱟᱵᱚᱣᱟᱜ ᱱᱚᱣᱟ ᱠᱤᱯᱮᱰ ᱵᱟᱞᱟ ᱯᱷᱳᱱ ᱢᱮᱱᱫᱚ ᱟᱭᱢᱟ ᱟᱭᱢᱟ ᱚᱱᱠᱟᱱᱟᱜ ᱴᱚᱯᱟᱯ ᱠᱤᱨᱤᱧ ᱠᱟᱛᱮᱫ ᱚᱱᱟ ᱜᱷᱟᱥᱟᱣ ᱢᱟᱡᱟᱣ ᱠᱟᱛᱮᱫ ᱵᱚᱱ ᱦᱟᱸᱜ ᱵᱚᱱ ᱴᱚᱯᱟᱯᱮᱫ ᱛᱟᱦᱮᱱᱟ ᱚᱱᱟ ᱯᱚᱨᱮ ᱞᱤᱢᱤᱴᱮᱰ ᱠᱚᱞ ᱛᱟᱦᱮᱱ ᱠᱟᱱ ᱛᱟᱦᱮᱱᱟ᱾
ᱦᱮᱸ ᱦᱮᱸ ᱠᱟᱛᱷᱟ ᱢᱟ ᱴᱷᱤᱠ᱾
ᱦᱳᱭ ᱟᱨ ᱤᱱᱟᱹ ᱛᱟᱭᱚᱢ ᱜᱚᱝᱠᱮ ᱮᱦᱸ ᱢᱮᱱᱫᱚ ᱚᱱᱠᱟᱱᱟᱜ ᱩᱱᱫᱚ ᱩᱱ ᱡᱩᱜᱽ ᱨᱮᱱᱟᱜ ᱡᱟᱦᱟᱸ ᱛᱟᱦᱮᱸ ᱞᱮᱱ ᱢᱮᱱᱫᱚ ᱢᱤᱴᱤᱡ ᱪᱤᱯᱥ ᱵᱟᱨᱮᱛᱮ ᱮ ᱵᱚᱱ ᱵᱟᱰᱟᱭ ᱠᱟᱱ ᱛᱟᱦᱮᱱᱟ ᱢᱮᱱᱫᱚ ᱚᱱᱠᱟᱜᱮ ᱫᱚᱠᱟᱱ ᱨᱮ ᱪᱟᱞᱟᱣ ᱠᱟᱛᱮᱫ ᱵᱚᱱ ᱰᱟᱣᱩᱱᱞᱳᱰ ᱦᱚᱪᱚᱭᱮᱫ ᱛᱟᱦᱮᱱᱟ ᱰᱟᱣᱩᱱᱞᱳᱰ ᱠᱟᱛᱮᱫ ᱥᱟᱱᱟᱢ ᱚᱲᱟᱜ ᱦᱚᱲ ᱥᱟᱞᱟᱜ ᱛᱮᱵᱚᱱ ᱧᱮᱞᱮᱫ ᱛᱟᱦᱮᱱᱟ ᱚᱱᱟ ᱦᱚᱯᱚᱱ ᱦᱚ ᱯᱚᱱ ᱯᱷᱳᱱ ᱨᱮᱜᱮ᱾
ᱦᱮᱸ ᱮᱸᱻ
ᱟᱨ ᱱᱮᱛᱟᱨᱟᱜ ᱡᱩᱜᱽ ᱨᱮ ᱜᱚᱝᱠᱮ ᱢᱮᱱ ᱞᱮᱠᱷᱟᱱ ᱟᱭᱢᱟ ᱟᱭᱢᱟ ᱰᱷᱟᱠᱟ ᱯᱷᱳᱱ ᱥᱮ ᱚᱱᱠᱟᱱᱟᱜ ᱢᱤᱫᱴᱤᱡ ᱟᱭᱳ ᱵᱟᱵᱟ ᱠᱚ ᱠᱤᱨᱤᱧ ᱧᱟᱵᱚᱱ ᱠᱟᱱᱟ᱾ ᱟᱹᱰᱤ ᱫᱩᱠ ᱦᱟᱨᱠᱮᱛ ᱥᱟᱥᱮᱛ ᱠᱟᱛᱮᱫ
ᱦᱩᱸ ᱢᱟᱱᱮ ᱵᱚᱱ ᱠᱤᱨᱤᱧ ᱪᱚᱭᱮᱫ ᱠᱚᱣᱟ ᱢᱟᱱᱮ ᱟᱨᱠᱤ ᱚᱱᱟ ᱫᱚ ᱢᱟᱱᱮ ᱮᱠᱪᱩᱭᱮᱞᱤ ᱩᱪ ᱪᱤᱛ ᱫᱚ ᱵᱟᱝ ᱠᱟᱱᱟ ᱟᱨᱠᱤ᱾ ᱢᱟᱱᱮ ᱩᱱᱟᱹᱜ ᱢᱟᱱᱮ ᱡᱳᱨ ᱡᱚᱵᱚᱥᱛᱤ ᱡᱚᱢ ᱤᱱᱛᱚᱨ ᱢᱟ ᱧᱮᱞᱚᱜ ᱠᱟᱱ ᱡᱩᱫᱤ ᱡᱟᱦᱟᱸᱭ ᱜᱤᱫᱽᱨᱟᱹ ᱵᱟᱠᱚ ᱠᱤᱨᱤᱧ ᱟᱭ ᱠᱟᱱᱟ ᱠᱤᱱᱵᱟ ᱡᱟᱦᱟᱱᱟᱜ ᱵᱟᱝ ᱵᱟᱠᱚ ᱠᱤᱨᱤᱧᱟᱭ ᱠᱟᱱᱟ ᱢᱟᱱᱮ ᱚᱲᱟᱜ ᱨᱮ ᱥᱚᱢᱚᱨᱛᱚ ᱩᱱᱤ ᱢᱟ ᱫᱟᱠᱟ ᱠᱚ ᱡᱚᱢ ᱦᱚᱸᱭ ᱵᱟᱹᱜᱤᱭᱮᱫ-ᱟ ᱟᱨᱠᱤ, ᱚᱱᱟ ᱚᱱᱟ ᱯᱷᱳᱱ ᱠᱷᱟᱹᱛᱤᱨ ᱛᱮ ᱟᱨᱠᱤ ᱟᱫᱚ ᱢᱟᱱᱮ ᱵᱟᱫᱽᱫᱷᱚ ᱠᱟᱛᱮᱮᱫ ᱟᱭᱩᱼᱵᱟᱵᱟ ᱛᱟᱹᱠᱤᱱ ᱢᱟᱱᱮ ᱠᱤᱨᱤᱧ ᱞᱟᱜᱟᱣ ᱟᱠᱤᱱ ᱠᱟᱱᱟ ᱡᱟᱦᱟᱱᱟᱜ ᱪᱤᱠᱟᱹ ᱠᱟᱛᱮᱫ ᱟᱨᱠᱤ, ᱚᱱᱮ ᱡᱟᱦᱟ ᱱᱟᱜ ᱡᱚᱢᱤ ᱡᱚᱢᱤ ᱤᱭᱟᱹ ᱯᱩᱸᱡᱤ ᱯᱚᱭᱥᱟ ᱩᱰᱩᱠ ᱠᱟᱛᱮᱜ ᱦᱚᱸ,
ᱦᱳᱭ ᱜᱚᱝᱠᱮ ᱚᱱᱟ ᱛᱮᱞᱤᱧ ᱢᱮᱱᱟ ᱟᱵᱚ ᱥᱟᱱᱟᱢ ᱢᱟᱹᱱᱢᱤ ᱱᱮᱛᱟᱨ ᱤᱭᱚᱝ ᱡᱮᱱᱟᱨᱮᱥᱮᱱ ᱨᱮᱱ ᱢᱟᱹᱱᱢᱤ ᱧᱮᱞ ᱞᱮᱠᱚ ᱠᱷᱟᱱ ᱡᱮ ᱮᱸ ᱟᱭᱳᱼᱵᱟᱵᱟ ᱩᱱᱟᱹᱜ ᱠᱚᱥᱴᱚ ᱠᱟ ᱠᱟᱛᱮ ᱯᱷᱱ ᱠᱚᱠᱚ ᱠᱤᱨᱤᱧ ᱟᱵᱚᱱ ᱠᱟᱱᱟ ᱟᱨ ᱩᱱᱠᱩ ᱩᱱᱠᱩ ᱮᱲᱟᱣ ᱠᱟᱛᱮ ᱟᱵᱚ ᱯᱷᱳᱱ ᱠᱚᱵᱚᱱ ᱧᱮᱞᱟ ᱥᱮᱵᱚᱱ ᱜᱷᱟᱱᱴᱟᱭᱟ ᱾
ᱦᱮᱸ ᱦᱮᱸ ᱠᱟᱛᱷᱟ ᱢᱟ ᱴᱷᱤᱠ ᱚᱱᱟ ᱫᱚ ᱢᱟᱱᱮ ᱤᱭᱟᱹ ᱴᱷᱤᱠ ᱴᱷᱤᱠ ᱡᱤᱱᱤᱥ ᱫᱚ ᱵᱟᱵᱚᱱ ᱧᱮᱞ ᱮᱫᱟ ᱟᱵᱚ ᱢᱟᱱᱮ ᱵᱟᱹᱲᱤᱡ ᱥᱮᱫ ᱵᱚᱱ ᱪᱟᱞᱟᱜ ᱠᱟᱱᱟ ᱡᱮᱢᱚᱱ ᱮᱭ ᱫᱷᱚᱨᱚ ᱚᱱᱮ ᱯᱷᱨᱤ ᱯᱷᱟᱭᱟᱨ ᱯᱵᱡᱤ ᱢᱟᱱᱮ ᱱᱮᱛᱟᱨ ᱜᱤᱫᱽᱨᱟᱹ ᱢᱟ ᱧᱮᱞᱚᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱷᱚᱱᱜᱮ ᱢᱟᱱᱮ ᱯᱷᱳᱱ ᱠᱚ ᱠᱤᱨᱤᱧ ᱮᱫᱟ ᱛᱚ ᱢᱟᱱᱮ ᱚᱱᱟ ᱯᱟᱵᱡᱤ ᱯᱷᱨᱤ ᱯᱷᱟᱭᱟᱨ ᱚᱱᱟ ᱠᱚᱜᱮ ᱡᱟᱹᱥᱛᱤ ᱠᱚ ᱠᱷᱮᱞ ᱠᱟᱱᱟ ᱟᱨᱠᱤ ᱢᱟᱱᱮ ᱯᱟᱲᱦᱟᱜ ᱥᱮᱫ ᱫᱚ ᱱᱤᱛᱚᱜ ᱫᱚ ᱢᱚᱱᱮ ᱜᱮ ᱵᱟᱝ ᱪᱟᱞᱟᱜ ᱠᱟᱱ ᱛᱟᱠᱚᱣᱟ ᱚᱠᱚᱭ ᱦᱚᱸ ᱜᱮ ᱾
ᱦᱳᱭ ᱜᱚᱢᱠᱮ ᱢᱮᱱᱫᱚ ᱜᱚᱢᱠᱮ ᱱᱚᱣᱟ ᱯᱷᱳᱱ ᱵᱟᱨᱮᱛᱮ ᱢᱮᱱ ᱞᱮᱱᱠᱷᱟᱱ ᱫᱚ ᱯᱷᱳᱱ ᱛᱮᱫᱚ ᱱᱟᱦᱟᱜ ᱟᱹᱰᱤ ᱟᱭᱢᱟ ᱟᱭᱢᱟ ᱜᱮ ᱚᱱᱠᱟᱱᱟᱜ ᱵᱟᱹᱲᱤᱡ ᱦᱚᱸ ᱢᱮᱱᱟᱜᱼᱟ, ᱥᱮ ᱵᱮᱥ ᱰᱟᱦᱟᱨ ᱦᱚᱸ ᱢᱮᱱᱟᱜᱼᱟ ᱾ ᱟᱫᱚ ᱟᱵᱚ ᱥᱟᱱᱟᱢ ᱢᱟᱹᱱᱢᱤ ᱡᱩᱫᱤ ᱵᱚᱱ ᱪᱮᱥᱴᱟᱭᱟ ᱡᱮ ᱟᱵᱚ ᱵᱮᱥ ᱰᱟᱦᱟᱨ ᱛᱮᱵᱚᱱ ᱛᱟᱲᱟᱢᱟ ᱟᱹᱰᱤ ᱱᱟᱯᱟᱭᱚᱜᱼᱟ, ᱢᱮᱱᱠᱷᱟᱱ ᱜᱚᱢᱠᱮ ᱯᱷᱳᱱ ᱫᱚ ᱱᱟᱱᱟᱨᱚᱠᱚᱢ ᱥᱩᱠ ᱥᱩᱵᱤᱫᱟ ᱢᱮᱱᱟᱜᱼᱟ ᱢᱮᱱᱠᱷᱟᱱ ᱚᱱᱠᱟᱱᱟᱜ ᱜᱮ ᱵᱟᱹᱲᱤᱡ ᱰᱟᱦᱟᱨ ᱦᱚᱸ ᱢᱮᱱᱟᱜ ᱟᱨ ᱜᱚᱢᱠᱮ ᱢᱮᱱ ᱞᱮᱠᱷᱟᱱ ᱫᱚ ᱥᱩ ᱥᱵᱤᱫᱟ ᱢᱮᱱ ᱞᱮᱠᱷᱟᱱ ᱱᱚᱜᱼᱚᱭ ᱡᱮᱢᱚᱱ ᱚᱞᱚᱜ ᱯᱟᱲᱦᱟᱣ ᱦᱚᱭᱛᱳ ᱡᱟᱦᱟᱴᱟᱜ ᱢᱤᱫᱴᱤᱡ ᱠᱚᱥᱪᱮᱱ ᱵᱟᱵᱮᱱ ᱵᱩᱡᱽ ᱫᱟᱲᱮᱭᱟᱜ ᱠᱟᱱᱟ ᱚᱱᱟ ᱢᱤᱫᱴᱤᱡ ᱜᱩᱜᱳᱩᱞ ᱨᱮ ᱥᱮ ᱠᱚᱨᱳᱢ ᱨᱮ ᱥᱟᱨᱪ ᱠᱟᱛᱮᱮᱫ ᱚᱱᱟ ᱨᱮᱱᱟᱜ ᱮᱱᱥᱟᱨ ᱦᱤᱡᱩᱜᱼᱟ ᱾
ᱦᱮᱸ ᱦᱮᱸ ᱠᱟᱛᱷᱟ ᱢᱟ ᱴᱷᱤᱠ ᱾
ᱚᱱᱠᱟ ᱜᱮ ᱡᱩᱫᱤ ᱟᱵᱚ ᱱᱚᱣᱟ ᱯᱷᱳᱱ ᱠᱚ ᱞᱟᱹᱠᱛᱤ ᱨᱮ ᱞᱟᱹᱠᱛᱤ ᱨᱮᱵᱚᱱ ᱞᱟᱜᱟᱣᱟ ᱤᱱᱟᱹᱠᱷᱟᱱ ᱟᱹᱰᱤᱜ ᱱᱟᱯᱟᱭ ᱦᱩᱭᱩᱜᱼᱟ ᱠᱟᱨᱚᱱ ᱟᱵᱚ ᱩᱱᱟᱹᱜ ᱫᱟᱢ ᱥᱮ ᱩᱱᱟᱹᱜ ᱫᱟᱢᱟᱱ ᱫᱟᱢᱟᱱ ᱯᱷᱳᱱ ᱵᱚᱱ ᱦᱟᱛᱟᱣᱮᱫᱼᱟ ᱦᱮᱸ, ᱟᱫᱚ ᱜᱚᱢᱠᱮ ᱚᱱᱠᱟ ᱫᱚ ᱱᱮᱛᱟᱨ ᱦᱟᱸᱜ ᱡᱟᱹᱥᱛᱤ ᱵᱟᱝ ᱧᱮᱞᱚᱜ ᱠᱟᱱᱟ ᱢᱮᱱᱫᱚ ᱟᱵᱚ ᱥᱟᱱᱟᱢ ᱤᱭᱚᱝ ᱡᱮᱱᱟᱨᱮᱥᱮᱱ ᱨᱮᱱ ᱠᱚᱲᱟ ᱠᱩᱲᱤ ᱠᱚ ᱧᱮᱞᱚᱜ ᱠᱟᱱᱟ ᱵᱟᱝᱢᱟ ᱚᱠᱚᱭ ᱫᱚ ᱯᱷᱨᱤ ᱯᱷᱟᱭᱟᱨ ᱠᱷᱮᱞ ᱫᱟᱭ ᱱᱟᱦᱟᱜ ᱟᱹᱰᱤ ᱟᱭᱢᱟ ᱟᱭᱢᱟ ᱯᱷᱨᱤ ᱯᱷᱟᱭᱟᱨ ᱠᱷᱮᱞ ᱛᱮᱜᱮ ᱱᱟᱦᱟᱜ ᱯᱷᱳᱱ ᱠᱚ ᱵᱟᱹᱲᱤᱡ ᱠᱟᱛᱮᱫ ᱟᱨᱚ ᱚᱱᱠᱟᱜ ᱜᱮ ᱫᱚᱥᱨᱟ ᱯᱷᱳᱱ ᱠᱚ ᱠᱤᱨᱤᱧᱮᱼᱟ ᱾
ᱦᱩᱸᱻ
ᱦᱮᱸ ᱟᱨ ᱟᱨ ᱚᱠᱚᱭ ᱫᱚ ᱢᱮᱱᱫᱚ ᱤᱱᱥᱴᱟ ᱯᱷᱮᱥᱠ ᱵᱩᱠ ᱤᱭᱩᱴᱩᱵᱽ ᱨᱮ ᱟᱭᱢᱟ ᱟᱭᱢᱟ ᱵᱷᱤᱰᱭᱳ ᱚᱱᱠᱟᱱᱟᱜ ᱵᱟᱹᱲᱤᱡ ᱵᱷᱤᱰᱭᱳ ᱥᱮ ᱨᱮ ᱚᱱᱠᱟᱱᱟᱜ ᱮ ᱧᱮᱞᱟ,
ᱦᱩᱸ ᱦᱩᱸ ᱦᱩᱸ ᱚᱱᱟ ᱢᱟ ᱚᱱᱟ ᱫᱚᱢᱟ ᱩᱪᱤᱫ ᱫᱚ ᱵᱟᱝ ᱠᱟᱱ ᱢᱟᱱᱮ ᱯᱟᱲᱦᱟᱜ ᱥᱮᱫ ᱜᱮ ᱢᱚᱱᱮ ᱵᱟᱝ ᱪᱟᱞᱟᱜ ᱠᱟᱱᱟ ᱢᱟᱱᱮ ᱚᱱᱟ ᱫᱚ ᱢᱟᱱᱮ ᱮᱠᱪᱩᱭᱮᱞᱤ ᱟᱢ ᱡᱩᱫᱤ ᱥᱟᱨᱟᱫᱤᱱᱮᱢ ᱤᱭᱩᱥᱟ ᱢᱟᱱᱮ ᱤᱱᱥᱴᱟᱜᱨᱟᱢ ᱯᱷᱮᱥᱵᱩᱠ ᱠᱚᱫᱚ ᱢᱟᱱᱮ ᱨᱤᱞᱥ ᱡᱩᱫᱤᱢ ᱨᱟᱠᱟᱵ ᱤᱫᱤᱭᱟ ᱛᱟᱦᱚᱞᱮ ᱟᱫᱚ ᱚᱱᱮ ᱢᱟᱱᱮ ᱚᱱᱟ ᱫᱚ ᱛᱤᱨᱮ ᱴᱟᱭᱤᱢ ᱫᱚ ᱡᱚᱛᱚ ᱚᱠᱛᱚ ᱪᱟᱵᱟᱜ ᱠᱟᱱᱟ ᱵᱩᱡᱽ ᱜᱮ ᱵᱟᱢ ᱧᱟᱢᱟ ᱟᱨᱠᱤ ᱾
ᱦᱳᱭ ᱜᱚᱢᱠᱮ ᱟᱫᱚ ᱚᱱᱟ ᱛᱮᱞᱤᱧ ᱢᱮᱱᱟ ᱟᱵᱚ ᱡᱟᱦᱟᱸ ᱛᱤᱱᱟᱹᱜ ᱥᱟᱱᱛᱟᱲ ᱢᱟᱹᱱᱢᱤ ᱢᱮᱱᱟᱜ ᱟᱠᱟᱫ ᱵᱚᱱ ᱥᱟᱱᱟᱢ ᱦᱚᱲᱜᱮ ᱡᱩᱫᱤ ᱱᱚᱜᱼᱚ ᱱᱚᱝᱠᱟ ᱦᱳᱭᱛᱳ ᱰᱷᱟᱠᱟ ᱯᱟᱥᱴᱟ ᱯᱳᱚᱱ ᱦᱟᱛᱟᱣ ᱠᱟᱛᱮᱫ ᱡᱩᱫᱤ ᱚᱱᱠᱟᱱᱟᱜ ᱢᱤᱫᱴᱤᱱ ᱮᱸ ᱪᱮᱨᱦᱟ ᱵᱚᱱ ᱠᱟᱹᱢᱤᱭᱟ ᱱᱚᱣᱟ ᱠᱤ ᱟᱹᱰᱤ ᱱᱟᱯᱟᱭ ᱦᱤᱡᱩᱜᱼᱟ ᱠᱟᱨᱚᱱ ᱩᱱᱟᱹᱜ ᱫᱟᱢ ᱠᱟᱛᱮᱫ ᱟᱵᱚᱣᱟᱜ ᱚᱱᱠᱟ ᱴᱟᱠᱟ ᱯᱚᱭᱥᱟ ᱟᱨᱡᱟᱣ ᱵᱟᱵᱚᱱ ᱫᱟᱲᱮᱭᱟᱜᱼᱟ ᱩᱱᱟᱹᱜ ᱠᱚᱥᱴ ᱠᱟᱛᱮᱫ ᱥᱮ ᱩᱱᱟᱹᱜ ᱫᱩᱠ ᱥᱮᱫᱛᱮᱫ ᱟᱵᱚᱨᱮᱱ ᱟᱭᱳᱼᱵᱟᱵᱟ ᱠᱚ ᱠᱤᱨᱤᱧ ᱟᱵᱚᱱ ᱠᱟᱱᱟ ᱚᱱᱟ ᱠᱤᱨᱤᱧ ᱠᱟᱛᱮᱫ ᱡᱟᱛᱮᱼᱼ ᱟᱭᱩ ᱵᱟᱵᱟ ᱠᱩᱥᱤ ᱠᱚ ᱵᱩᱡᱽ ᱢᱟ ᱵᱟᱝᱢᱟ ᱱᱤᱦᱟᱹ ᱛᱤ ᱵᱮᱴᱟ ᱫᱚ ᱱᱚᱣᱟ ᱯᱷᱳᱱ ᱠᱤᱨᱤᱧ ᱠᱟᱛᱮᱼᱼ ᱟᱵᱚ ᱠᱤᱪᱷᱩ ᱯᱚᱭᱥᱟᱭ ᱟᱨᱡᱟᱣ ᱟᱵᱚᱱ ᱠᱟᱱᱟ ᱟᱨ ᱜᱚᱢᱠᱮᱼᱼ ᱠᱤᱱ ᱧᱮᱞ ᱞᱮᱠᱷᱟᱱ ᱫᱚ ᱧᱮᱞ ᱞᱮᱠᱷᱟᱱ ᱫᱚ ᱱᱤᱛᱚᱜ ᱫᱚ ᱟᱭᱢᱟ ᱟᱭᱢᱟ ᱚᱱᱠᱟᱱᱟᱜᱼᱼ ᱟᱡ ᱢᱮᱱᱫᱚ ᱯᱷᱨᱚᱢ ᱯᱷᱤᱞᱟᱯ ᱥᱮ ᱚᱱᱠᱟᱱᱟᱜ ᱦᱳᱭᱛᱳ ᱡᱟᱦᱟᱸᱭ ᱠᱚ ᱟᱫᱷᱟᱨ ᱠᱟᱨᱰ ᱵᱷᱳᱴᱟᱨ ᱠᱟᱨᱰ ᱵᱟᱝ ᱦᱩᱭ ᱟᱠᱟᱱ ᱛᱟᱠᱚᱣᱟ ᱚᱱᱟ ᱠᱚ ᱦᱟᱸᱜᱼᱼ ᱮᱯᱞᱤᱠᱮᱥᱚᱱ ᱥᱮ ᱮᱯᱞᱟᱭ ᱜᱟᱱᱚᱜ ᱜᱮᱭᱟ᱾
ᱯᱷᱳᱱ ᱯᱷᱳᱱ ᱵᱟᱨᱮ ᱛᱮᱜᱮ ᱦᱩᱭᱩᱜ ᱠᱟᱱᱟ ᱟᱨᱠᱤ᱾
ᱦᱳᱭ
ᱦᱩᱸ ᱢᱟᱱᱮ ᱡᱷᱚᱛᱚ ᱞᱮᱠᱟᱱ ᱡᱤᱱᱤᱥ ᱜᱮ ᱡᱟᱦᱟᱸᱭ ᱥᱟᱺᱜᱤᱧ ᱠᱚᱨᱮᱜ ᱛᱟᱦᱮᱱᱟ ᱟᱨᱠᱤ ᱢᱟᱱᱮ ᱡᱟᱦᱟᱱᱟᱜ ᱡᱟᱦᱟᱸᱱᱟᱜ ᱡᱤᱱᱤᱥ ᱠᱩᱞ ᱨᱮᱱᱟᱜ ᱢᱟᱱᱮ ᱚᱱᱟ ᱫᱚ ᱢᱟᱱᱮ ᱯᱚᱴ ᱢᱟᱨᱤᱛᱮ ᱠᱩᱞ ᱜᱟᱱᱚᱜ ᱠᱟᱱᱟ ᱟᱨᱠᱤ ᱱᱮᱛᱟᱨ ᱫᱚ᱾ ᱛᱚ ᱚᱱᱟ ᱯᱷᱳᱱ ᱠᱷᱟᱹᱛᱤᱨᱼᱼ ᱛᱮ ᱟᱨ ᱱᱮᱛᱟᱨ ᱢᱟ ᱚᱱᱮ ᱡᱟᱹᱥᱛᱤ ᱯᱷᱤᱨᱤ ᱯᱷᱟᱭᱟᱨ ᱯᱟᱵᱡᱤ ᱠᱚᱠᱚ ᱠᱷᱮᱞᱟᱜ ᱠᱟᱱᱟ ᱟᱭᱩᱵᱟᱵᱟ ᱢᱟ ᱯᱷᱳᱱ ᱦᱚᱸ ᱵᱟᱼᱼ ᱠᱚ ᱛᱩᱞᱟᱹᱣᱮᱫ ᱛᱟᱠᱚᱣᱟ ᱱᱮᱛᱟᱨ ᱢᱟ ᱧᱮᱞᱚᱜ ᱠᱟᱱ ᱡᱟ ᱡᱮᱱᱟᱨᱮᱥᱚᱱ ᱦ ᱦᱩᱸ᱾
ᱟᱨ ᱱᱚᱜᱼᱚᱭ ᱫᱚᱥᱟᱨ ᱨᱮ ᱟᱹᱞᱤᱧ ᱞᱟᱹᱭᱟ ᱱᱚᱜᱼᱚᱭ ᱡᱮᱢᱚᱱᱼᱼ ᱚ ᱚᱱᱠᱟᱱᱟᱜ ᱦᱟᱜ ᱯᱷᱳᱱ ᱵᱟᱨᱮᱛᱮᱼᱼ ᱛᱮ ᱢᱮᱱᱞᱠᱷᱟᱱ ᱫᱚ ᱱᱤᱛᱚᱜ ᱴᱨᱮᱰᱤ ᱪᱟᱞᱟᱜ ᱠᱟᱱᱟ ᱢᱮᱱᱫᱚ ᱱᱚᱜᱼᱱᱟ ᱯᱷᱳᱱ ᱠᱚ᱾ ᱚ ᱱᱟᱦᱟᱜ ᱠᱩᱲᱤ ᱜᱤᱫᱟᱹᱨ ᱥᱮ ᱵᱟᱹᱵᱩ ᱜᱤᱫᱟᱹᱨ ᱛᱟᱠᱚ ᱱᱟᱦᱜ ᱚᱱᱠᱟ ᱜᱮ ᱯᱷᱳᱱ ᱠᱚᱛᱮ ᱱᱟᱦᱟᱜ ᱟᱭᱢᱟ ᱟᱭᱢᱟᱼᱼ ᱥᱟᱹᱜᱟᱹᱭ ᱠᱚ ᱫᱚᱦᱚᱭᱮᱫ ᱛᱟᱠᱚᱣᱟ ᱢᱮᱱᱠᱷᱟᱱ ᱜᱚᱝᱠᱮᱼᱼ ᱥᱟᱹᱜᱟ. ᱭ ᱵᱚᱫᱚᱞ ᱡᱩᱫᱤ ᱟᱵᱚ ᱚᱞ ᱯᱟᱲᱦᱟᱣ ᱨᱮ ᱫᱷᱮᱭᱟᱱ ᱵᱚᱱ ᱮᱢᱟᱜ-ᱟ ᱟᱹᱰᱤᱜᱮᱼᱼ ᱦᱮᱸ ᱱᱟᱯᱟᱭᱚᱜ-ᱟ᱾
ᱱᱟᱯᱟᱭᱚᱜᱼᱟ ᱦᱮᱸ ᱦᱮᱸ ᱦᱮᱸ᱾ ᱠᱟᱛᱷᱟ ᱢᱟ ᱴᱷᱤᱠ ᱟᱨ ᱱᱮᱛᱟᱨ ᱢᱟ ᱧᱮᱞᱚᱜ ᱠᱟᱱ ᱚᱱᱟ ᱠᱚ ᱡᱩᱫᱤ ᱜᱚᱞᱯᱼᱼ ᱜᱚᱞᱯᱚ ᱜᱚᱞᱯᱚ ᱛᱮ ᱜᱚᱞᱯᱚ ᱜᱚᱞᱯᱚ ᱛᱮ ᱡᱩᱫᱤ ᱪᱟᱨᱡᱽ ᱠᱚ ᱮᱢᱟ ᱪᱟᱵᱟᱭᱮᱱ ᱛᱟᱦᱚᱞᱮ ᱪᱟᱡᱽ ᱪᱟᱨᱡᱽ ᱛᱮᱦᱚᱸ ᱢᱟ ᱯᱷᱳᱱ ᱫᱚᱠᱚ ᱜᱷᱟᱱᱴᱟᱭᱮᱫ ᱜᱮ ᱧᱮᱞᱮᱫ ᱯᱟ ᱱᱤᱭᱟ. ᱤᱭᱟᱹ ᱨᱮ ᱫᱚ᱾
ᱦᱳᱭ ᱜᱚᱢᱠᱮ
ᱦᱩᱦᱩᱜ
ᱡᱟᱠᱜᱮ ᱟᱭᱢᱟ ᱜᱮᱞᱟᱝ ᱨᱚᱯᱚᱲᱮᱱᱟ ᱢᱮᱱᱫᱚ ᱱᱚᱜᱼᱱᱟᱼᱼ ᱯᱷᱳᱱ ᱤᱫᱤ ᱠᱟᱛᱮᱫ ᱠᱚ ᱯᱷᱳᱱ ᱠᱚ ᱼᱼ ᱡᱟᱦᱟᱸ ᱛᱤᱱᱟᱹᱜ ᱩᱰᱟᱹᱝ ᱜᱮ ᱟᱭᱳᱼᱵᱟᱵᱟ ᱠᱚ ᱠᱤᱨᱤᱧ ᱟᱠᱟᱫ ᱵᱚᱱ ᱥᱮ ᱥᱮᱫᱟᱭ ᱦᱟᱯᱲᱟᱢ ᱠᱷᱚᱱ ᱡᱟᱦᱟᱸ ᱩᱰᱟᱹᱝ ᱠᱷᱚᱱᱼᱼ ᱵᱚᱫᱚᱞ ᱦᱮᱡ ᱮᱱᱟ ᱥᱮᱫᱟᱭ ᱦᱟᱯᱲᱟᱢ ᱠᱚᱣᱟᱜ ᱯᱷᱳᱱ ᱢᱮᱱ ᱞᱮᱠᱷᱟᱱ ᱫᱚ ᱱᱟᱦᱟᱜᱼᱼ ᱡᱩᱜᱽ ᱨᱮᱱᱟᱜ ᱯᱷᱳᱱ ᱫᱚ ᱮᱠᱟᱞᱜᱮ ᱟᱹᱞᱤᱧᱟᱜ ᱦᱳᱭᱛᱳ ᱵᱮᱥ ᱡᱩᱫᱤ ᱵᱤᱱ ᱤᱭᱩᱡᱟ ᱵᱮᱥᱼᱼ ᱜᱮ ᱪᱟᱞᱟᱜᱼᱟ ᱥᱮᱫᱟᱭ ᱦᱟᱯᱲᱟᱢ ᱠᱚᱫᱚ ᱚᱱᱠᱟᱱᱟᱜ ᱢᱤᱫᱴᱤᱡ ᱜᱮᱼᱼ ᱛᱟᱦᱚᱞᱮ ᱵᱟᱹᱲᱤᱡ ᱚᱨᱥᱚᱝ ᱫᱚ ᱱᱟᱦᱟᱜ ᱵᱟᱠᱚ ᱧᱮᱞ ᱵᱟᱲᱟᱭᱮᱫ ᱛᱟᱦᱮᱸᱫ ᱥᱮ ᱚᱱᱠᱟ ᱵᱷᱟᱵᱛᱮ ᱱᱟᱦᱟᱜ ᱨᱚᱲ ᱜᱚᱞᱯᱷᱚᱼᱼ ᱦᱳᱭᱛᱳ ᱚᱱᱠᱟᱱᱟᱜ ᱫᱩᱠ ᱵᱤᱯᱚᱫ ᱨᱮ ᱱᱟᱦᱟᱜᱼᱼ ᱨᱚᱲ ᱜᱚᱞᱯᱷᱚᱭ ᱛᱟᱦᱮᱱᱟᱠᱚ ᱥᱮ ᱟᱹᱰᱤ ᱞᱤᱢᱤᱴᱮᱰ ᱱᱮᱛᱟᱨ ᱫᱚ ᱜᱚᱝᱠᱮ ᱱᱚᱜᱼᱚ ᱱᱚᱝᱠᱟ ᱡᱮ ᱥᱟᱨᱟ ᱠᱷᱚᱱ ᱯᱷᱳᱱ ᱚᱰᱳᱠ ᱠᱟᱛᱮᱫᱼᱼ ᱦᱮᱸ ᱢᱤᱫ ᱥᱮᱱ ᱪᱟᱞᱟᱣ ᱠᱟᱛᱮ ᱚᱱᱠᱟ ᱜᱮ ᱱᱟᱦᱜ ᱵᱟᱹᱵᱩᱼᱼ ᱛᱮᱠᱚ ᱥᱮ ᱢᱟᱹᱭ ᱛᱮᱠᱚ ᱠᱚ ᱜᱚᱞᱯᱚᱜ ᱠᱟᱱᱟ ᱦᱮᱸ, ᱟᱨ ᱜᱚᱢᱠᱮ ᱥᱮᱫᱟᱭᱟᱜ ᱯᱷᱳᱱ ᱫᱚ ᱱᱟᱦᱟᱜ ᱴᱚᱯᱟᱯ ᱡᱩᱜᱽ ᱛᱟᱦᱮᱸ ᱠᱟᱱᱟ ᱩᱱᱟᱹ ᱤᱱᱟᱹ ᱴᱚᱯ ᱨᱮᱱᱟᱹᱜ ᱯᱚᱭᱥᱟ ᱛᱤᱱᱟᱹᱜ ᱫᱤᱱ ᱛᱟᱦᱮᱱᱟ ᱤᱱᱟᱹᱜ ᱫᱤᱱ ᱱᱟᱦᱟᱜ ᱜᱚᱞᱯᱷᱚ ᱜᱟᱱᱚᱜᱼᱟ ᱦᱮᱸ ᱚᱱᱟᱛᱮ ᱱᱟᱦᱟᱜ ᱩᱱ ᱡᱩᱜᱟᱜᱼᱼ ᱯᱷᱚᱱ ᱫᱚᱞᱤᱧ ᱠᱩᱥᱤᱭᱟᱜᱼᱟ ᱟᱨ ᱱᱤᱭᱟᱹ ᱡᱩᱜᱽ ᱨᱮᱱᱟᱜ ᱦᱚᱞᱤᱧ ᱠᱩᱥᱤᱭᱟᱜᱼᱟ ᱠᱟᱨᱚᱱ ᱟᱱᱞᱤᱢᱤᱴᱮᱰ ᱜᱚᱞᱯᱷᱚ ᱜᱟᱱᱚᱜᱼᱟ ᱥᱮ ᱚᱱᱟ ᱥᱟᱞᱟᱜ ᱛᱮ ᱟᱭᱢᱟ ᱟᱭᱢᱟ ᱡᱤᱱᱤᱥ ᱠᱚ ᱵᱷᱮᱡᱟ ᱵᱮᱼ ᱵᱷᱮᱡᱟ ᱜᱟᱱᱚᱜᱼᱟ᱾ ᱦᱮᱸ ᱠᱤᱱᱛᱩ ᱜᱚᱝᱠᱮ ᱚᱱᱟ ᱟᱵᱚᱼᱼ
ᱯᱷᱤᱞᱟᱯ ᱠᱚ ᱠᱤᱱᱵᱟ ᱡᱟᱦᱱᱟᱜ ᱯᱟᱲᱦᱟᱜ ᱫᱤᱠ ᱫᱤᱭᱮ ᱡᱷᱚᱛᱚ ᱞᱮᱠᱟᱜᱮ ᱥᱩᱵᱤᱫᱷᱟ ᱢᱮᱱᱟᱜᱼᱟ᱾
ᱦᱳᱭ ᱦᱳᱭ ᱟᱫᱚ ᱚᱱᱟ ᱛᱮᱞᱤᱧ ᱢᱮᱱᱟ ᱡᱮ ᱟᱵᱚ ᱥᱟᱱᱟᱢ ᱢᱟᱹᱱᱢᱤ ᱡᱩᱫᱤᱼᱼ ᱵᱮᱥ ᱵᱷᱟᱵᱛᱮ ᱟᱵᱚᱣᱟᱜ ᱱᱚᱣᱟ ᱯᱚᱱ ᱪᱟᱪᱞᱟᱣ ᱨᱮᱭᱟᱜ ᱵᱚᱱ ᱨᱤᱠᱟᱹᱭᱟ ᱱᱤᱦᱟᱹᱛᱤ ᱟᱹᱰᱤ ᱱᱟᱯᱟᱭ ᱠᱚᱜ-ᱟ ᱥᱮ ᱪᱮᱫ ᱵᱮᱱ ᱞᱟᱹᱭ
ᱦᱮᱸ ᱦᱮᱸ ᱠᱟᱛᱷᱟ ᱢᱟ ᱮᱠᱫᱚᱢ ᱴᱷᱤᱠ ᱵᱤᱱ ᱞᱟᱹᱭ ᱠᱟᱫᱟ᱾
ᱟᱨ ᱜᱚᱝᱠᱮ ᱢᱮᱱᱫᱚ ᱡᱟᱠᱜᱮ ᱟᱹᱰᱤ ᱟᱭᱢᱟ ᱜᱮᱞᱟᱝ ᱨᱚᱯᱚᱲᱮᱱᱟ ᱦᱮᱸ ᱥᱮ ᱟᱹᱰᱤ ᱮ ᱫᱟᱢᱟᱱ ᱫᱟᱢᱟᱱ ᱠᱟᱛᱷᱟ ᱠᱚ ᱥᱮᱫᱟᱭ ᱠᱚᱨᱮᱱᱟᱜ ᱵᱮᱱ ᱞᱟᱹᱭ ᱠᱮᱜ-ᱟ ᱚᱱᱟ ᱵᱟᱵᱚᱛ ᱛᱮ ᱟᱹᱰᱤ ᱟᱭᱢᱟ ᱟᱭᱢᱟ ᱥᱟᱨᱦᱟᱣ ᱞᱤᱧ ᱮᱢᱟᱵᱮᱱᱟ᱾
ᱦᱮᱸ ᱦᱮᱸ ᱟᱹᱵᱤᱱ ᱦᱚᱸ ᱥᱟᱨᱦᱟᱣ ᱞᱤᱧ ᱮᱢᱟ ᱵᱮᱱᱟ᱾
ᱦᱚᱸ ᱞᱟᱹᱭᱵᱮᱱ
ᱢᱮᱱ ᱫᱟᱞᱤᱧ ᱟᱨᱚ ᱢᱮᱱᱫᱟᱞᱤᱧ ᱟᱨᱚ ᱡᱩᱫᱤ ᱱᱚᱝᱠᱟ ᱜᱮ ᱨᱚᱯᱚᱲ ᱨᱮᱭᱟᱜ ᱛᱟᱦᱮᱱ ᱠᱷᱟᱡ ᱱᱤᱦᱟᱹᱛᱤ ᱟᱨᱚ ᱞᱟᱝ ᱨᱚᱯᱚᱲᱟ, ᱥᱮ ᱪᱮ?
ᱦᱳᱭ ᱦᱳᱭ ᱦᱳᱭ ᱦᱳᱭ ᱳᱵᱚᱥᱳᱭ᱾
ᱦᱳᱭ ᱢᱟ ᱛᱟᱦᱞᱮ ᱢᱮᱱᱫᱟᱞᱤᱧ ᱴᱷᱤᱠ ᱜᱮᱭᱟ ᱜᱚᱝᱠᱮ ᱱᱤᱛ ᱞᱮᱠᱟ ᱫᱚ ᱡᱚᱦᱟᱨ ᱜᱮ᱾
ᱦᱮᱸ ᱡᱚᱦᱟᱨ ᱜᱮ ᱡᱚᱦᱟᱨᱜᱮ ᱚᱠᱛᱚ ᱠᱚᱢᱟ ᱯᱟᱨᱚᱢ ᱪᱟᱞᱟᱜ